ᱦᱮᱞᱳ
ᱦᱮᱸ ᱵᱚᱭᱦᱟ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱵᱚᱭᱦᱟ ᱪᱮᱫ ᱞᱮᱠᱟ ᱦᱮᱱᱟᱢᱟ
ᱮᱠᱷᱚᱱ ᱫᱚ
ᱚᱸ
ᱟᱪᱪᱷᱟ ᱛᱟᱦᱚᱞᱮ ᱟᱯᱮ ᱥᱮᱫ ᱫᱚ ᱫᱟᱨᱮ ᱠᱚ ᱨᱚᱦᱚᱭᱚᱜ ᱠᱟᱱᱟ ᱥᱮ ᱵᱟᱝ
ᱳᱭ ᱵᱳᱭᱦᱟ ᱟᱞᱮ ᱥᱮᱫ ᱢᱟ ᱫᱟᱨᱮ ᱨᱚᱦᱚᱭᱚᱜ ᱠᱟᱱ ᱜᱮᱭᱟ ᱢᱮᱱᱠᱷᱟᱱ ᱨᱚᱦᱚᱭ ᱡᱮᱢᱚᱱ ᱨᱚᱦᱚᱭ ᱦᱩᱭᱩᱜ ᱠᱟᱱᱟ ᱛᱮᱢᱚᱱ ᱚᱱᱠᱟ ᱜᱮᱫ ᱦᱩᱭᱩᱜ ᱠᱟᱱᱟ ᱢᱮᱱᱠᱷᱟᱱ ᱨᱚᱦᱚᱭ ᱠᱷᱚᱱᱟᱜ ᱫᱚ ᱜᱮᱫ ᱜᱮ ᱡᱟᱹᱥᱛᱤ ᱦᱩᱭᱩᱜ ᱠᱟᱱᱟ ᱚᱱᱟᱜᱮ ᱱᱮᱛᱟᱨ ᱫᱟᱨᱮ ᱠᱚᱢᱟ ᱡᱚᱛᱚ ᱠᱚ ᱜᱮᱫ ᱮᱫᱟ ᱮᱱᱠᱷᱟᱱ ᱪᱮᱫᱮᱠᱟ ᱜᱮᱫ ᱮᱫᱟ ᱚᱱᱠᱟ ᱢᱟ ᱵᱟᱝᱠᱩ ᱨᱚᱦᱚᱭᱮᱫᱟ
ᱫᱚ ᱵᱮᱥᱤ ᱨᱚᱦᱚᱭ ᱠᱷᱚᱱ ᱜᱮᱫ ᱜᱮ ᱡᱟᱹᱥᱛᱤ ᱦᱩᱭᱩᱜ ᱠᱟᱱᱟ ᱚᱱᱟ ᱠᱷᱟᱹᱛᱤᱨ ᱫᱟᱨᱮ ᱠᱚᱦᱚᱸ ᱡᱚᱛᱚ ᱠᱚᱢᱚᱜ ᱠᱟᱱᱟ ᱫᱟᱨᱮ ᱯᱟᱞᱦᱟ ᱠᱚᱦᱚᱸ ᱚᱱᱟ ᱠᱚ ᱠᱷᱟᱛᱤᱨ ᱜᱚᱨᱚᱢ ᱫᱚᱢᱮ ᱵᱩᱡᱷᱟᱹᱜ ᱠᱟᱱᱟ ᱟᱫᱚ ᱱᱤᱭᱟᱹ ᱵᱟᱠᱷᱨᱟᱛᱮ ᱟᱢ ᱪᱮᱫ ᱞᱮᱠᱟᱢ ᱞᱟᱹᱭᱟ ᱵᱚᱭᱦᱟ ᱮ ᱱᱩᱱᱟᱹᱜ ᱫᱟᱨᱮ ᱠᱚᱠᱚ ᱢᱟᱜ ᱫᱟ ᱵᱟᱝᱠᱚ ᱨᱚᱦᱚᱭᱮᱫᱟ ᱱᱤᱭᱟᱹ ᱵᱟᱠᱷᱨᱟᱛᱮ ᱡᱟᱦᱟᱱᱟᱜ ᱜᱮ ᱠᱟᱹᱴᱤᱡ ᱪᱮᱫ ᱠᱚ ᱵᱷᱟᱜᱮ ᱵᱟᱹᱲᱤᱡ ᱮᱢ ᱞᱮᱫ ᱵᱩᱡᱷᱟᱹᱣᱮᱫᱟ ᱚᱱᱟ ᱠᱟᱹᱴᱤᱡ ᱞᱟᱹᱭ ᱢᱮ
ᱮᱠᱫᱚᱢ ᱴᱷᱤᱠᱮᱢ ᱞᱟᱹᱭ ᱠᱮᱫ-ᱟ ᱱᱮᱛᱟᱨ ᱫᱚ ᱧᱮᱞᱚᱜ ᱚᱜ ᱠᱟᱱᱟ ᱟᱭᱢᱟ ᱥᱚᱝᱠᱷᱟ ᱜᱮ ᱧᱮᱞᱚᱜᱚᱜ ᱠᱟᱱᱟ ᱱᱮᱛᱟᱨ ᱫᱚ ᱫᱟᱨᱮ ᱠᱚᱠᱚ ᱢᱟᱜ ᱮ-ᱟ ᱢᱮᱱᱠᱷᱟᱱ ᱨᱚᱦᱚᱭ ᱫᱚ ᱟᱭᱢᱟ ᱠᱚᱢ ᱵᱚᱱ ᱨᱚᱦᱚᱭᱮᱫ-ᱟ ᱥᱟᱱᱟᱢ ᱴᱚᱴᱷᱟ ᱨᱮᱜᱮ ᱧᱮᱞᱚᱜᱚᱜ ᱠᱟᱱᱟ ᱱᱚᱣᱟ ᱟᱞᱮ ᱥᱮᱫ ᱦᱚᱸ ᱧᱮᱞ ᱦᱩᱭᱩ ᱟᱠᱟᱱᱟ ᱡᱮ ᱫᱟᱨᱮ ᱫᱚ ᱨᱚᱦᱚᱭ ᱫᱚ ᱠᱚᱢ ᱜᱮᱭᱟ ᱟᱨ ᱟᱨ ᱫᱟᱨᱮ ᱡᱟᱦᱟᱸ ᱢᱟᱜ ᱚᱱᱟ ᱫᱚ ᱡᱟᱹᱥᱛᱤ ᱜᱮᱭᱟ ᱟᱫᱚ ᱟᱵᱚ ᱵᱚᱱ ᱵᱟᱲᱟᱭᱟ ᱡᱮ ᱟᱵᱚᱣᱟᱜ ᱦᱚᱲᱢᱚ ᱨᱮᱱᱟᱜ ᱡᱟᱦᱟᱸ ᱢᱮᱱᱟᱜ-ᱟ ᱚᱱᱟ ᱫᱚ ᱟᱵᱚᱣᱟᱜ ᱱᱚᱣᱟ ᱦᱚᱭ ᱦᱤᱸᱥᱤᱫ ᱛᱟᱞᱟ ᱛᱮᱜᱮ ᱟᱵᱚᱣᱟᱜ ᱡᱤᱣᱤ ᱫᱚ ᱵᱟᱧᱪᱟᱣ ᱢᱮᱱᱟᱜ-ᱟ ᱡᱤᱣᱤ ᱵᱟᱧᱪᱟᱜ ᱠᱟᱱᱟ ᱱᱚᱣᱟ ᱦᱚᱭ ᱦᱤᱸᱥᱤᱫ ᱛᱟᱞᱟᱛᱮ ᱟᱵᱚ ᱥᱟᱦᱮᱫ ᱵᱚᱱ ᱩᱰᱩᱠ ᱮᱫᱟ ᱟᱫᱚ ᱱᱚᱜ-ᱚᱭ ᱡᱮ ᱢᱤᱫᱴᱮᱱ ᱵᱟᱭᱩ ᱡᱮ ᱵᱟᱝᱞᱟ ᱛᱮᱫᱚ ᱠᱚ ᱢᱮᱛᱟᱜ ᱠᱟᱱᱟ ᱟᱨ ᱥᱟᱱᱛᱟᱲᱤ ᱛᱮᱫᱚ ᱞᱟᱹᱭ ᱜᱟᱱᱚᱜ-ᱟ ᱦᱚᱭ ᱡᱟᱦᱟᱸ ᱦᱚᱭ ᱟᱵᱚ ᱵᱚᱱ ᱦᱟᱛᱟᱣ ᱮᱫᱟ ᱟᱨᱵᱚᱱ ᱩᱸᱰᱩᱝ ᱮᱫᱟ ᱟᱨ ᱱᱚᱜ-ᱚᱭ ᱡᱮ ᱫᱟᱨᱮ ᱯᱟᱞᱟ ᱠᱚᱵᱚᱱ ᱜᱮᱫ ᱮᱫᱟ ᱟᱫᱚ ᱱᱚᱣᱟ ᱜᱮᱫ ᱠᱷᱟᱹᱛᱤᱨ ᱛᱮᱫᱚ ᱪᱤᱠᱟᱹᱜ ᱠᱟᱱᱟ ᱱᱚᱣᱟ ᱡᱟᱦᱟᱸ ᱟᱵᱚ ᱠᱳᱨᱳᱱᱟ ᱞᱮᱠᱟᱱᱟᱜ ᱵᱷᱟᱭᱨᱟᱥ ᱠᱚ ᱢᱤᱫ ᱫᱷᱟᱣ ᱦᱮᱡ ᱞᱮᱱᱟ ᱱᱚᱣᱟ ᱵᱷᱟᱭᱨᱟᱥ ᱠᱚ ᱪᱤᱠᱟᱹᱜ ᱠᱟᱱᱟ ᱪᱮᱫ ᱠᱷᱟᱹᱛᱤᱨ ᱱᱚᱣᱟ ᱟᱵᱚ ᱥᱮᱫ ᱫᱚ ᱦᱤᱡᱩᱜ ᱠᱟᱱᱟ ᱱᱚᱜ-ᱚᱭ ᱡᱮ ᱫᱟᱨᱮ ᱯᱟᱞᱦᱟ ᱠᱚᱵᱚᱱ ᱜᱮᱫᱮᱫᱟ ᱟᱨ ᱱᱚᱣᱟ ᱡᱟᱦᱟᱸ ᱦᱚᱭ ᱨᱮᱱᱟᱜ ᱢᱤᱫᱴᱮᱱ ᱡᱟᱦᱟᱸ ᱮ ᱚᱱᱟ ᱫᱟᱨᱮ ᱠᱚ ᱛᱟᱦᱮᱸ ᱞᱮᱠᱷᱟᱱ ᱚᱱᱟ ᱦᱚᱭ ᱴᱟᱦᱮ ᱮ ᱵᱟᱝ ᱮ ᱤᱭᱟᱹ ᱦᱚᱪᱚᱜ-ᱟ ᱟᱨᱠᱤ ᱫᱩᱥᱤᱛᱚ ᱦᱚᱪᱚᱜ-ᱟ ᱢᱟᱱᱮ ᱟᱹᱰᱤ ᱥᱩᱫᱽᱫᱷᱚ ᱦᱚᱭᱮ ᱫᱚᱦᱚᱭᱟ ᱟᱫᱚ ᱦᱚᱸᱜ-ᱚ ᱱᱚᱣᱟ ᱡᱤᱱᱤᱥᱴᱟ ᱚᱱᱮ ᱫᱟᱨᱮ ᱵᱚᱱ ᱢᱟᱜ ᱜᱤᱰᱤᱮᱫ ᱠᱷᱟᱹᱛᱤᱨ ᱡᱟᱦᱟᱸ ᱟᱡᱟᱨ ᱠᱚ ᱢᱮᱱᱟᱜ-ᱟ ᱚᱱᱟ ᱠᱚ ᱯᱟᱥᱱᱟᱣᱚᱜ ᱠᱟᱱᱟ ᱜᱚᱴᱟ ᱟᱨ ᱚᱱᱟ ᱡᱩᱫᱤ ᱫᱟᱨᱮ ᱵᱚᱱ ᱨᱚᱦᱚᱭ ᱠᱷᱟᱱ ᱫᱚ ᱛᱟᱦᱚᱞᱮ ᱪᱤᱠᱟᱹᱜ-ᱟ ᱚᱱᱟ ᱡᱟᱦᱟᱸ ᱦᱚᱭ ᱦᱤᱸᱤᱥᱤᱫ ᱠᱚ ᱚᱱᱟ ᱠᱚ ᱮᱸ ᱥᱩᱫᱽᱫᱷᱚᱜ-ᱟ ᱵᱟᱭ ᱫᱩᱥᱤᱛᱚᱜ-ᱟ ᱟᱫᱚ ᱚᱱᱟ ᱥᱩᱫᱽᱫᱷᱟᱹᱜ ᱠᱷᱟᱱ ᱟᱵᱚᱣᱟᱜ ᱦᱚᱲᱢᱚ ᱦᱚᱸ ᱱᱟᱯᱟᱭ ᱛᱟᱦᱮᱱᱟ ᱟᱨᱦᱚᱸ ᱚᱱᱟ ᱵᱮᱜᱚᱨ ᱦᱚᱸ ᱟᱵᱚ ᱵᱚᱱ ᱧᱮᱞᱟ ᱫᱟᱨᱮ ᱫᱚ ᱦᱮᱸ ᱟᱨ ᱢᱤᱫᱴᱮᱱ ᱠᱟᱹᱢᱤᱨᱮ ᱟᱵᱚᱣᱟᱜ ᱤᱧ ᱧᱮᱞᱟ ᱱᱮᱛᱟᱨ ᱫᱚ ᱧᱮᱞᱚᱜᱚᱜ ᱠᱟᱱᱟ ᱡᱮ ᱚᱲᱟᱜ ᱚᱲᱟᱜ ᱠᱚ ᱵᱮᱵᱚᱦᱟᱨ ᱮᱫᱟ ᱟᱫᱚ ᱱᱚᱜ-ᱚᱭ ᱜᱮᱥ ᱵᱮᱵᱚᱦᱟᱨ ᱚᱱᱟ ᱠᱷᱟᱹᱛᱤᱨ ᱛᱮ ᱟᱫᱚ ᱟᱭᱢᱟᱜ ᱜᱮ ᱚᱱᱟ ᱥᱟᱦᱟᱱ ᱠᱚ ᱨᱚᱦᱚᱲ ᱥᱟᱦᱟᱱ ᱠᱚᱫᱚ ᱟᱫᱚ ᱚᱱᱠᱟ ᱵᱟᱵᱚᱱ ᱤᱭᱟᱹᱭᱮᱫᱟ ᱚᱲᱟᱜ ᱛᱮ ᱵᱟᱵᱚᱱ ᱟᱹᱜᱩᱭᱮᱫᱟ ᱟᱫᱚ ᱚᱱᱟ ᱜᱮᱥ ᱛᱮᱜᱮ ᱵᱚᱱ ᱪᱟᱹᱞᱩᱭᱮᱫᱟ ᱟᱨ ᱚᱱᱟ ᱵᱮᱜᱚᱨ ᱦᱚ ᱦᱩᱭᱩᱜ ᱠᱟᱱᱟ ᱚᱱᱮ ᱡᱮ ᱫᱟᱨᱮ ᱨᱮᱱᱟᱜ ᱩᱢᱩᱞ ᱚᱱᱮ ᱡᱮ ᱥᱤᱛᱩᱝ ᱞᱚᱞᱚ ᱟᱵᱚ ᱵᱮᱥᱤᱨ ᱵᱷᱟᱜᱽ ᱜᱮ ᱧᱮᱞ ᱦᱩᱭᱩᱭᱟ ᱟᱠᱟᱱᱟ ᱡᱮ ᱥᱟᱱᱛᱟᱲ ᱠᱚᱫᱚ ᱵᱟᱹᱫᱽ ᱠᱷᱮᱛ ᱠᱚᱨᱮ ᱵᱚᱱ ᱪᱟᱥᱟ ᱟᱨ ᱡᱟᱦᱟᱱᱟᱜ ᱜᱮ ᱦᱚᱨ ᱰᱟᱦᱟᱨ ᱛᱮᱵᱚᱱ ᱪᱟᱞᱟᱜ ᱢᱟ ᱫᱟᱨᱮ ᱩᱢᱩᱞ ᱡᱩᱫᱤ ᱵᱟᱝ ᱧᱟᱢᱚᱜᱼᱟ ᱥᱤᱛᱩᱝ ᱫᱤᱱ ᱛᱚᱵᱮ ᱠᱷᱟᱱ ᱫᱚ ᱟᱹᱰᱤ ᱡᱷᱟᱞᱟᱯᱟᱞᱟ ᱜᱮᱵᱚᱱ ᱵᱩᱡᱷᱟᱹᱣ-ᱟ ᱟᱨ ᱫᱟᱨᱮ ᱡᱩᱫᱤ ᱛᱟᱦᱮᱱ ᱠᱷᱟᱱ ᱟᱹᱰᱤ ᱦᱮᱢᱟᱞ ᱟᱨ ᱨᱮᱭᱟᱲ ᱜᱮᱵᱚᱱ ᱵᱩᱡᱷᱟᱹᱣᱟ ᱟᱫᱚ ᱱᱚᱜᱼᱚᱭ ᱡᱮ ᱱᱚᱣᱟ ᱠᱚ ᱮ ᱢᱤᱫ ᱠᱷᱮᱛᱨᱮ ᱨᱮ ᱟᱵᱚ ᱟᱹᱰᱤ ᱥᱟᱦᱟᱡᱡᱚᱭᱮᱫ ᱵᱚᱱᱟ ᱚᱱᱟ ᱠᱷᱟᱹᱛᱤᱨ ᱛᱮ ᱱᱚᱣᱟ ᱫᱟᱨᱮ ᱮ ᱨᱚᱦᱚᱭ ᱫᱚ ᱟᱹᱰᱤᱜᱮ ᱞᱟᱹᱠᱛᱤᱭᱟ ᱟᱨ ᱫᱟᱨᱮ ᱫᱚ ᱵᱟᱝ ᱢᱟᱜ ᱞᱮᱠᱷᱟᱱ ᱜᱮ ᱱᱟᱯᱟᱭᱚᱜᱼᱟ ᱟᱨ ᱢᱮᱱᱛᱤᱧ ᱢᱚᱱᱮᱭᱮᱫᱟ ᱤᱧ ᱫᱚ
ᱦᱮᱸ ᱟᱹᱰᱤ ᱵᱷᱟᱹᱜᱮᱢ ᱞᱟᱹᱭ ᱠᱟᱫᱟ ᱵᱚᱭᱦᱟ ᱟᱫᱚ ᱵᱚᱭᱦᱟ ᱟᱯᱮ ᱥᱮᱫ ᱠᱚᱫᱚ ᱵᱟᱯᱞᱟ ᱠᱚᱫᱚ ᱦᱩᱭᱩᱜ ᱠᱟᱱᱟ ᱥᱮ ᱵᱟᱝ ᱵᱟᱯᱞᱟ ᱥᱚᱦᱚᱨᱟᱭ ᱱᱤᱭᱟᱹ ᱠᱚ ᱦᱩᱭᱩᱜ
ᱵᱟᱯᱞᱟ ᱠᱚᱫᱚ ᱦᱩᱭᱩᱜ ᱠᱟᱱ ᱜᱮᱭᱟ ᱚᱱᱮ ᱟᱫᱚ ᱚᱱᱮ ᱵᱟᱯᱞᱟ ᱠᱟᱛᱷᱟᱢ ᱞᱟᱹᱭ ᱠᱮᱫ ᱠᱷᱟᱱ ᱫᱚ ᱱᱮᱛᱟᱨ ᱧᱮᱞᱚᱜᱚᱜ ᱠᱟᱱᱟ ᱚᱱᱮ ᱧᱮᱞ ᱧᱮᱯᱮᱞ ᱡᱟᱦᱟᱸ ᱚᱱᱟ ᱥᱟᱹᱜᱩᱱ ᱵᱟᱯᱞᱟ ᱵᱚᱱ ᱢᱮᱛᱟᱜ ᱠᱟᱱᱟ ᱥᱮ ᱫᱩᱣᱟᱹᱨ ᱵᱟᱯ ᱞᱟ ᱚᱠᱚᱭ ᱠᱚᱫᱚ ᱠᱚ ᱞᱟᱹᱭᱟ ᱚᱱᱟ ᱧᱮᱞᱚᱜᱚᱜ ᱠᱟᱱᱟ ᱱᱮᱛᱟᱨ ᱫᱚ ᱟᱹᱰᱤ ᱠᱚᱢ ᱜᱮ ᱢᱟᱱᱮ ᱩᱱᱟᱹᱜ ᱫᱚ ᱧᱮᱞ ᱧᱮᱯᱮᱞ ᱠᱟᱛᱮᱫ ᱨᱟᱭᱵᱟᱨ ᱛᱟᱞᱟᱛᱮ ᱵᱟᱝ ᱴᱷᱤᱠ ᱠᱟᱛᱮᱫ ᱱᱮᱛᱟᱨ ᱫᱚ ᱧᱮᱞᱚᱜᱚᱜ ᱠᱟᱱᱟ ᱟᱨ ᱱᱤᱭᱟᱹ ᱡᱩᱜᱽ ᱨᱮᱫᱚ ᱡᱮ ᱮᱸ ᱠᱚᱲᱟᱼᱠᱩᱲᱤ ᱟᱠᱚ ᱟᱠᱚ ᱛᱮᱠᱚ ᱠᱩᱥᱤ ᱠᱩᱥᱟᱹᱞᱚᱜ ᱠᱟᱱᱛᱮ ᱟᱫᱚ ᱠᱚ ᱮᱜ ᱚᱲᱟᱜ ᱦᱚᱲ ᱠᱚ ᱟᱫᱚ ᱠᱚ ᱠᱩᱥᱤᱭᱮᱱ ᱠᱷᱟᱱ ᱟᱫᱚ ᱠᱚ ᱚᱱᱠᱟ ᱠᱟᱛᱷᱟ ᱵᱟᱨᱛᱟ ᱠᱟᱛᱮᱜ ᱜᱮ ᱟᱫᱚ ᱠᱚ ᱤᱫᱤ ᱟᱹᱜᱩᱭᱮᱫ ᱠᱚᱣᱟ ᱟᱫᱚ ᱚᱱᱮ ᱟᱫᱚ ᱢᱤᱫᱴᱮᱱ ᱟᱭ ᱤᱫᱤ ᱯᱚᱨᱮ ᱟᱫᱚ ᱚᱱᱮ ᱵᱟᱦᱟᱥᱟᱶ ᱞᱮᱠᱟ ᱠᱚ ᱠᱚᱨᱟᱣ ᱜᱚᱫ ᱠᱟᱜ ᱠᱟᱱᱟ ᱟᱫᱚ ᱛᱟᱦᱚᱞᱮ ᱠᱷᱟᱱ ᱜᱮ ᱚᱱᱟ ᱵᱟᱯᱞᱟ ᱠᱚᱫᱚ ᱦᱩᱭᱩᱜ ᱠᱟᱱᱟ ᱱᱮᱛᱟᱨ ᱫᱚ ᱚᱱᱠᱟᱱᱟᱜ
ᱦᱩᱸ
ᱟᱨ ᱥᱟᱨ ᱥᱟᱹᱜᱩᱱ ᱵᱟᱯᱞᱟ ᱠᱚᱫᱚ ᱩᱱᱟᱹᱜ ᱫᱚ ᱵᱟᱝ ᱧᱮᱞᱚᱜᱚᱜ ᱠᱟᱱᱟ ᱱᱮᱛᱟᱨ ᱟᱞᱮ ᱥᱮᱫ ᱫᱚ ᱟᱫᱚ ᱟᱯᱮ ᱥᱮᱫ ᱫᱚ ᱪᱮᱫ ᱞᱮᱠᱟ ᱵᱟᱯᱞᱟ ᱠᱚ ᱦᱩᱭᱩᱜ ᱠᱟᱱᱟ ᱥᱮ ᱵᱟᱝ
ᱳᱭ ᱵᱚᱭᱦᱟ ᱟᱞᱮ ᱥᱮᱫ ᱢᱟ ᱵᱟᱯᱞᱟ ᱠᱚᱫᱚ ᱦᱩᱭᱩᱜ ᱠᱟᱱ ᱜᱮᱭᱟ ᱢᱮᱱᱠᱷᱟᱱ ᱱᱮᱛᱟᱨ ᱢᱟ ᱠᱚᱲᱟ ᱠᱩᱲᱤᱭᱟᱜ ᱩᱢᱮᱨ ᱵᱟᱝ ᱦᱩᱭᱩᱜ ᱦᱩᱭᱩᱜ ᱠᱟᱱ ᱨᱮᱦᱚᱸ ᱩᱱᱤ ᱞᱟᱹᱠᱛᱤᱭᱟᱱ ᱡᱟᱦᱟᱸᱭ ᱡᱟᱦᱟᱸᱭ ᱢᱟᱱᱮ ᱠᱮᱞᱟᱥ ᱮᱭᱤᱴ ᱟᱨ ᱴᱮᱱ ᱠᱚ ᱯᱟᱥ ᱮᱫᱟ ᱩᱱᱠᱩ ᱜᱮ ᱦᱩᱭᱩᱜ ᱠᱟᱱᱟ ᱚᱱᱠᱟᱱ ᱠᱚᱜᱮ ᱠᱚ ᱟᱹᱜᱩᱭᱮᱫ ᱠᱚᱣᱟ ᱢᱟᱱᱮ ᱢᱟᱱᱮ ᱵᱮᱥᱤ ᱵᱚᱭᱮᱥ ᱩᱢᱮᱨ ᱫᱚ ᱵᱟᱝ ᱦᱩᱭᱩᱜ ᱠᱟᱱ ᱛᱟᱠᱚᱣᱟ ᱮᱱᱛᱮ ᱨᱮᱦᱚᱸ ᱩᱱᱠᱩ ᱜᱮ ᱚᱨ ᱤᱛᱩᱫ ᱡᱟᱦᱟᱸ ᱵᱟᱯᱞᱟ ᱠᱚ ᱞᱟᱹᱫ ᱠᱟᱱᱟ ᱡᱟᱦᱟᱸ ᱵᱟᱯᱞᱟᱢ ᱞᱟᱹᱭ ᱠᱮᱫᱟ ᱟᱢ ᱠᱩᱥᱤ ᱠᱩᱥᱟᱹᱞ ᱠᱟᱛᱮᱫ ᱠᱚ ᱟᱹᱜᱩᱭᱮᱫ ᱠᱚᱣᱟ ᱚᱱᱠᱟᱜᱮ ᱡᱟᱹᱥᱛᱤ ᱧᱚᱜ ᱧᱮᱞᱚᱜ ᱠᱟᱱᱟ ᱟᱞᱮᱥᱮᱫ ᱚᱱᱠᱟ ᱜᱮ ᱥᱟᱨ ᱥᱟᱹᱜᱩᱱ ᱫᱚ ᱠᱷᱩᱵ ᱠᱚᱢ ᱜᱮ ᱧᱮᱞᱚᱜ ᱠᱟᱱᱟ
ᱟᱪᱪᱷᱟ ᱟᱵᱚ ᱵᱚᱱ ᱵᱟᱲᱟᱭᱟ ᱡᱮ ᱱᱚᱜᱼᱚᱭ ᱡᱮ ᱠᱚᱢ ᱩᱢᱮᱨ ᱨᱮᱱᱟᱜ ᱵᱟᱯᱞᱟ ᱨᱮᱱᱟᱜ ᱠᱟᱛᱷᱟᱢ ᱞᱟᱹᱭ ᱠᱮᱫᱟ ᱟᱵᱚ ᱵᱚᱱ ᱵᱟᱲᱟᱭᱟ ᱟᱵᱚᱣᱟᱜ ᱡᱟᱦᱟᱸ ᱥᱚᱝᱵᱤᱫᱷᱟᱱ ᱨᱮᱱᱟᱜ ᱱᱤᱭᱚᱢ ᱢᱮᱱᱟᱜᱼᱟ ᱥᱮ ᱟᱹᱨᱤ ᱞᱮᱠᱟᱛᱮ ᱟᱵᱚ ᱫᱚ ᱥᱚᱨᱠᱟᱨ ᱡᱟᱦᱟᱸ ᱱᱤᱭᱚᱢᱮ ᱛᱮᱭᱟᱨ ᱠᱟᱫᱟ ᱛᱤᱨᱞᱟᱹ ᱠᱚ ᱞᱟᱹᱜᱤᱫ ᱚᱱᱟ ᱫᱚ ᱜᱮᱞ ᱤᱨᱟᱹᱞ ᱥᱮᱨᱢᱟ ᱨᱮᱱ ᱡᱟᱦᱟᱸᱭ ᱠᱩᱲᱤ ᱜᱤᱫᱽᱨᱟᱹ ᱠᱚ ᱛᱟᱦᱮᱸᱱᱟ ᱚᱱᱟ ᱞᱟᱛᱟᱨ ᱜᱮᱞ ᱤᱨᱟᱹᱞ ᱥᱮᱨᱢᱟ ᱛᱟᱭᱚᱢ ᱠᱚ ᱜᱚᱝ ᱫᱟᱲᱮᱭᱟᱠᱚᱣᱟ ᱥᱮᱠᱚ ᱡᱟᱢᱟᱭ ᱫᱟᱲᱮᱭᱟᱜᱼᱟ ᱢᱮᱱᱠᱷᱟᱱ ᱱᱮᱛᱟᱨ ᱦᱚᱸᱜᱼᱚᱭ ᱡᱮ ᱠᱟᱹᱴᱤᱡᱼᱠᱟᱹᱴᱤᱡ ᱜᱤᱫᱽᱨᱟᱹ ᱢᱟᱹᱭ ᱵᱟᱹᱵᱩ ᱛᱟᱠᱚ ᱟ ᱱᱚᱜᱼᱚᱭ ᱡᱮ ᱚᱱᱠᱟ ᱠᱩᱥᱤ ᱠᱩᱥᱟᱹᱞ ᱠᱟᱛᱮᱜ ᱠᱚ ᱚᱰᱚᱝ ᱪᱟᱞᱟᱜ ᱠᱟᱱᱟ ᱟᱞᱚᱜᱚᱜ ᱠᱟᱱᱟ ᱡᱮ ᱦᱚᱜᱼᱱᱟ ᱠᱟᱹᱴᱤᱡ ᱠᱟᱹᱴᱤᱡ ᱨᱮᱜᱮ ᱜᱤᱫᱽᱨᱟᱹ ᱠᱚ ᱟ ᱡᱟᱦᱟᱸ ᱩᱢᱮᱨ ᱨᱮᱫᱚ ᱚᱞᱚᱜ ᱯᱟᱲᱦᱟᱣ ᱫᱚᱨᱠᱟᱨ ᱚᱱᱟ ᱩᱢᱮᱨ ᱨᱮᱫᱚ ᱚᱱᱠᱟ ᱥᱚᱝᱥᱟᱨ ᱟᱨ ᱡᱚᱦ ᱟᱨ ᱨᱮᱠᱚ ᱯᱟᱲᱟᱜ ᱠᱟᱱᱟ ᱱᱩᱠᱩ ᱫᱚ ᱧᱮᱞᱚᱜᱚᱜᱼᱟ ᱡᱮ ᱠᱟᱹᱢᱤ ᱦᱚᱸ ᱵᱟᱠᱚ ᱵᱟᱲᱟᱭᱟ ᱟᱫᱚ ᱢᱟᱱᱮ ᱠᱟᱹᱢᱤ ᱫᱚ ᱵᱟᱠᱚ ᱵᱟᱲᱟᱭᱟ ᱟᱫᱚ ᱚᱱᱮ ᱟᱭᱳ ᱵᱟᱵᱟ ᱟᱜ ᱡᱟᱦᱟᱸ ᱢᱮᱱᱟᱜᱼᱟ ᱟᱭᱳ ᱵᱟᱵᱟ ᱡᱟᱦᱟᱸ ᱠᱚ ᱠᱟᱹᱢᱤᱭᱟ ᱟᱨ ᱠᱚᱦᱟ ᱫᱚ ᱩᱱᱰᱮ ᱫᱚ ᱚᱱᱟ ᱠᱩᱪᱤ ᱩᱢᱮᱨ ᱨᱮᱜᱮ ᱟᱫᱚ ᱢᱟᱴᱷ ᱠᱷᱟᱴ ᱨᱮᱠᱚ ᱯᱟᱲᱦᱟᱜ ᱠᱟᱱᱟ ᱟᱫᱚ ᱤᱥᱠᱩᱞ ᱪᱟᱞᱟᱣ ᱠᱚᱫᱚ ᱠᱚ ᱵᱟᱹᱜᱤᱭᱮᱫᱟ ᱟᱫᱚ ᱱᱚᱜᱼᱚᱭ ᱡᱮ ᱤᱥᱠᱩᱞ ᱪᱟᱞᱟᱜ ᱠᱚ ᱵᱟᱹᱜᱤᱭᱮᱫ ᱠᱷᱟᱱ ᱫᱚ ᱛᱟᱦᱟᱞᱮ ᱩᱱᱠᱩ ᱫᱚᱠᱚ ᱪᱤᱠᱟᱹᱭ ᱫᱟ ᱡᱮ ᱦᱚᱲᱢᱚ ᱫᱟᱲᱮ ᱛᱮ ᱟᱠᱚ ᱟᱨᱡᱟᱣ ᱠᱟᱛᱮᱜ ᱠᱚ ᱡᱚᱢ ᱟᱹᱥᱩᱞᱚᱜ ᱠᱟᱱᱟ ᱟᱫᱚ ᱧᱮᱞᱚᱜᱚᱜ ᱠᱟᱱᱟ ᱡᱮ ᱟᱵᱚ ᱫᱚ ᱵᱮᱥᱤᱨ ᱵᱷᱟᱜᱽ ᱜᱮ ᱚᱱᱮ ᱦᱚᱲᱢᱚ ᱫᱟᱲᱮ ᱛᱮᱜᱮ ᱵᱚᱱ ᱠᱟᱹᱢᱤᱭᱟ ᱟᱨ ᱢᱤᱫᱴᱮᱱ ᱫᱟᱲᱮ ᱢᱮᱱᱟᱜ ᱛᱟᱵᱚᱱᱟ ᱟᱵᱚ ᱢᱩᱫᱽᱨᱮ ᱚᱱᱟ ᱫᱚ ᱦᱩᱭᱩᱜ ᱠᱟᱱᱟ ᱵᱩᱫᱽᱫᱷᱤ ᱫᱟᱲᱮ ᱟᱫᱚ ᱚᱱᱟ ᱵᱩᱫᱷᱤ ᱫᱟᱲᱮ ᱫᱚ ᱠᱚᱢ ᱵᱚᱱ ᱵᱮᱵᱚᱦᱟᱨ ᱮᱫᱟ ᱦᱚᱲᱢᱚ ᱫᱟᱲᱮ ᱜᱮ ᱵᱮᱥᱤ ᱵᱚᱱ ᱵᱮᱵᱚᱦᱟᱨ ᱮᱫᱟ ᱡᱮ ᱵᱩᱫᱽᱫᱷᱤ ᱫᱟᱲᱮ ᱛᱮᱦᱚᱸ ᱟᱵᱚ ᱫᱚ ᱪᱮᱫ ᱠᱷᱟᱹᱛᱤᱨ ᱵᱚᱱ ᱠᱟᱹᱢᱤᱭᱮᱫᱟ ᱵᱟᱝᱢᱟ ᱱᱮᱛᱟᱨ ᱫᱚᱵᱚᱱ ᱵᱟᱲᱟᱭᱟ ᱠᱟᱹᱣᱰᱤ ᱵᱮᱜᱚᱨ ᱫᱚ ᱟᱵᱚ ᱛᱚ ᱞᱟᱦᱟ ᱥᱮᱫ ᱵᱟᱵᱚᱱ ᱥᱮᱱ ᱫᱟᱲᱮᱭᱟᱜ ᱠᱟᱹᱣᱰᱤ ᱟᱨ ᱥᱤᱠᱷᱱᱟᱹᱛ ᱡᱩᱫᱤ ᱟᱵᱚᱣᱟᱜ ᱵᱟᱝ ᱛᱟᱦᱮᱱᱟ ᱛᱟᱦᱟᱞᱮ ᱠᱷᱟᱱ ᱟᱵᱚ ᱞᱟᱦᱟ ᱥᱮᱫ ᱵᱟᱵᱚᱱ ᱢᱟᱲᱟᱝ ᱫᱟᱲᱮᱭᱟᱜᱼᱟ ᱡᱟᱦᱟᱱᱟᱜ ᱨᱮᱜᱮ ᱱᱮᱛᱟᱨ ᱫᱚ ᱟᱢᱟᱜ ᱱᱤᱡᱮᱨᱟᱜ ᱦᱟᱥᱟᱢ ᱟᱹᱠᱷᱨᱤᱧ ᱥᱮ ᱡᱟᱦᱟᱱᱟᱜ ᱜᱮᱢ ᱟᱹᱠᱷᱨᱤᱧ ᱱᱮᱛᱟᱨ ᱧᱮᱞᱚᱜ ᱠᱟᱱᱟ ᱥᱚᱨᱠᱟᱨ ᱴᱷᱮᱱ ᱠᱷᱚᱱ ᱯᱟᱨᱢᱤᱥᱚᱱ ᱦᱟᱛᱟᱣ ᱦᱩᱭᱩᱜ ᱛᱟᱢᱟ ᱛᱚᱵᱮᱱᱟᱜ ᱡᱟᱦᱟᱱᱟᱜ ᱮᱢ ᱟᱹᱠᱷᱤᱨᱤᱧ ᱫᱟᱲᱮᱭᱟᱜᱼᱟ ᱵᱮᱠᱛᱤᱜᱚᱛᱚ ᱟᱫᱚ ᱵᱚᱞᱛᱮ ᱪᱮᱫ ᱦᱚᱸ ᱵᱟᱹᱱᱩᱜᱼᱟ ᱟᱫᱚ ᱚᱱᱮ ᱚᱱᱠᱟ ᱧᱮᱞᱚᱜᱚᱜ ᱠᱟᱱᱟ ᱦᱟᱥᱟ ᱟᱹᱠᱷᱨᱤᱧ ᱨᱮᱦᱚᱸ ᱚᱱᱮ ᱯᱟᱨᱢᱤᱥᱚᱱ ᱦᱟᱛᱟᱣ ᱦᱩᱭᱩᱜ ᱛᱟᱢᱟ ᱩᱱᱠᱩ ᱴᱷᱮᱱ ᱠᱷᱚᱱ ᱯᱚᱨᱟᱼᱤᱡᱮ ᱯᱚᱨᱟᱢᱚᱨᱥᱚ ᱦᱟᱛᱟᱣᱮᱫ ᱛᱟᱢᱟ ᱡᱮ ᱪᱮᱫ ᱪᱤᱠᱟᱹ ᱞᱮᱠᱷᱟᱱ ᱱᱚᱣᱟ ᱦᱟᱥᱟᱠᱩᱧ ᱟᱠᱷᱨᱤᱧ ᱫᱟᱲᱮᱭᱟᱜᱼᱟ᱾ ᱟᱠᱚᱣᱟᱜ ᱢᱤᱫᱴᱮᱱ ᱨᱩᱞᱥ ᱢᱮᱱᱟᱜᱼᱟ ᱚᱱᱟ ᱨᱩᱞᱥ ᱠᱚ ᱢᱮᱛᱟᱢᱟ ᱨᱩᱞᱥ ᱯᱚᱨᱮ ᱟᱫᱚ ᱚᱱᱟ ᱦᱟᱥᱼᱦᱟᱥᱟᱢ ᱟᱹᱠᱷᱨᱤᱧᱟ ᱟᱫᱚ ᱦᱚᱸᱜᱼᱚᱭ ᱡᱮ ᱵᱩᱫᱽᱫᱷᱤ ᱫᱟᱲᱮᱭᱟᱜᱼᱟ ᱟᱨ ᱚᱱᱟ ᱦᱚᱲᱢᱚ ᱫᱟᱲᱮᱧ ᱞᱟᱹᱭ ᱠᱮᱫᱟ᱾ ᱱᱚᱣᱟ ᱧᱮᱞᱚᱜᱚᱜ ᱠᱟᱱᱟ ᱱᱮᱛᱟᱨ ᱫᱚ ᱚᱱᱮ ᱦᱚᱲᱢᱚ ᱫᱟᱲᱮ ᱜᱮᱠᱚ ᱵᱮᱥᱤ ᱠᱚ ᱠᱷᱟᱴᱟᱣ ᱟᱫᱚ ᱟᱵᱚ ᱥᱮ ᱛᱟᱦᱚᱞᱮ ᱪᱮᱫ ᱞᱮᱠᱟᱢ ᱢᱚᱱᱮ ᱢᱮ ᱫᱟ ᱟᱵᱚ ᱥᱚᱨᱮᱥ ᱞᱮᱠᱷᱟᱱ ᱟᱵᱚ ᱫᱚ ᱟᱨᱚ ᱞᱚᱜᱚᱱ ᱧᱚᱜ ᱵᱚᱱ ᱞᱟᱦᱟ ᱥᱮ ᱥᱮᱱ ᱫᱟᱲᱮᱭᱟᱜᱼᱟ᱾
ᱦᱳᱭ ᱵᱚᱭᱦᱟ᱾ ᱤᱧ ᱢᱚᱱᱮᱭ ᱫᱟ ᱡᱮ ᱵᱩᱫᱷᱤ ᱫᱟᱲᱮᱜᱮ ᱮᱛᱚᱠᱷᱚᱱ ᱵᱮᱥᱴ ᱠᱟᱱᱟ ᱢᱮᱱᱠᱷᱟᱱ ᱟᱵᱚᱨᱮᱱ ᱡᱟᱦᱟᱸᱭ ᱵᱚᱭᱦᱟ ᱠᱚ ᱩᱱᱠᱩ ᱢᱟ ᱟᱠᱚᱢ ᱠᱚᱢ ᱩᱢᱮᱨ ᱨᱮᱜᱮ ᱠᱚ ᱵᱼᱵᱟᱼᱵᱟᱦᱩᱭ ᱵᱟᱹᱦᱩᱣᱟᱱ ᱠᱟᱱᱟ᱾ ᱚᱱᱟ ᱠᱷᱟᱹᱛᱤᱨ ᱡᱤᱧ ᱞᱟᱹᱭᱟ
ᱡᱟᱛᱮ ᱚᱞᱚᱜ ᱯᱟᱲᱦᱟᱜ ᱡᱩᱫᱤ ᱵᱟᱝᱠᱚ ᱪᱮᱫ ᱢᱟ ᱵᱷᱟᱜᱮ ᱴᱷᱤᱠ ᱠᱟᱛᱮᱜ ᱢᱮᱱᱠᱷᱟᱱ ᱡᱟᱦᱟᱸ ᱠᱚ ᱚᱞ ᱵᱤᱞ ᱨᱮᱱᱟᱜ ᱠᱟᱜᱚᱡᱽ ᱠᱚ ᱢᱟ ᱠᱚ ᱵᱟᱝᱠᱚ ᱵᱩᱡᱷᱟᱹᱣ ᱫᱟᱲᱮᱭᱟᱜᱼᱟ᱾ ᱡᱟᱦᱟᱱᱟᱜ ᱨᱮᱜᱮ ᱡᱟᱦᱟᱱᱟᱜ ᱠᱟᱹᱢᱤ ᱦᱚᱸ ᱵᱟᱝᱠᱚ ᱧᱟᱢᱟ ᱡᱮ ᱵᱩᱫᱽᱫᱷᱤ ᱫᱟᱲᱮ ᱦᱚᱸ ᱥᱮᱨᱚᱠᱚᱢ ᱵᱟᱝ ᱛᱟᱦᱮᱱ ᱛᱟᱠᱚᱣᱟ᱾ ᱚᱠᱚᱭ ᱡᱩᱫᱤ ᱚᱞᱚᱜ ᱯᱟᱲᱦᱟᱣ ᱵᱟᱝ ᱛᱟᱦᱮᱱ ᱢᱟ ᱟᱨ ᱚᱱᱟ ᱠᱷᱟᱹᱛᱤᱨ ᱛᱮᱜᱮ ᱯᱟᱹᱪᱞᱟᱹᱜ ᱠᱟᱱ ᱛᱟᱵᱚᱱᱟ ᱟᱵᱚ ᱨᱮᱱ ᱥᱟᱶᱛᱟ ᱨᱮᱱ ᱵᱚᱭᱦᱟ ᱠᱚ ᱡᱚᱛᱚ᱾
ᱦᱳᱭ ᱟᱫᱚ ᱦᱚᱸᱜ-ᱚᱭ ᱡᱮ ᱟᱵᱚ ᱫᱚ ᱡᱟᱦᱟᱸᱭ ᱱᱚᱣᱟ ᱡᱩᱣ ᱵᱚᱱ ᱛᱟᱦᱮᱱᱟ ᱟᱵᱚ ᱱᱚᱣᱟ ᱡᱩᱣᱟᱹᱱ ᱩᱢᱮᱨ ᱨᱮᱜᱮ ᱟᱵᱚ ᱫᱚ ᱱᱚᱣᱟ ᱟᱵᱚ ᱡᱩᱣᱟᱹᱱ ᱠᱚ ᱵᱟᱵᱚᱱ ᱡᱩᱫᱤ ᱵᱟᱵᱚᱱ ᱠᱷᱟᱴᱟᱜ ᱥᱟᱶᱛᱟ ᱛᱟᱦᱚᱞᱮ ᱟᱵᱚᱣᱟᱜ ᱥᱟᱶᱛᱟ ᱠᱚᱦᱚᱸ ᱵᱟᱝ ᱞᱟᱦᱟ ᱦᱟᱱᱛᱤᱜ ᱟᱫᱚ ᱱᱚᱣᱟ ᱡᱩᱣᱟᱹᱱ ᱠᱚᱜᱮ ᱡᱚᱠᱷᱚᱱ ᱚᱱᱠᱟ ᱠᱚᱵᱚᱱ ᱠᱟᱹᱢᱤᱭᱮᱫᱟ ᱛᱟᱦᱚᱞᱮ ᱮᱸᱰᱮᱠᱷᱟᱱ ᱪᱤᱠᱟᱹᱜ ᱠᱟᱱᱟ ᱩᱱᱠᱩ ᱫᱚᱠᱚ ᱟᱫᱚ ᱠᱚ ᱵᱚᱭᱮᱥᱚᱜ ᱠᱟᱱ ᱠᱷᱟᱱ ᱟᱠᱚ ᱫᱚ ᱟᱠᱚ ᱫᱚ ᱡᱩᱣᱟᱹᱱ ᱨᱮ ᱡᱟᱦᱟᱸ ᱠᱚᱠᱚ ᱠᱚᱨᱟᱣ ᱟᱹᱜᱩ ᱠᱟᱫᱟ, ᱚᱱᱠᱟᱱ ᱞᱮᱠᱟᱱᱟᱜ ᱠᱟᱹᱢᱤ ᱠᱚᱜᱮ ᱠᱚ ᱠᱚᱨᱟᱣᱫᱟ ᱟᱫᱚ ᱟᱫᱚ ᱚᱱᱮ ᱡᱮ ᱵᱩᱫᱽᱫᱷᱤ ᱫᱟᱲᱮ ᱫᱚ ᱟᱫᱚ ᱵᱟᱵᱚᱱ ᱯᱨᱚᱭᱳᱜᱽ ᱮᱫᱟ᱾ ᱱᱚᱝᱠᱟ ᱫᱚ ᱵᱟᱝ ᱠᱟᱱᱟ ᱡᱮ ᱵᱩᱫᱽᱫᱷᱤ ᱫᱟᱲᱮ ᱫᱚ ᱵᱮᱜᱚᱨ ᱥᱮ ᱵᱟᱢ ᱪᱟᱞᱟᱣ ᱫᱟᱲᱮᱭᱟᱜ-ᱟ ᱥᱮ ᱦᱚᱲᱢᱚ ᱫᱚ ᱵᱟᱨᱭᱟ ᱜᱮ ᱫᱚᱨᱠᱟᱨ ᱠᱟᱱᱟ ᱵᱩᱫᱽᱫᱷᱤ ᱥᱟᱞᱟᱜ ᱫᱟᱲᱮ ᱢᱮᱱᱠᱷᱟᱱ ᱟᱵᱚ ᱫᱚ ᱵᱩᱫᱽᱫᱷᱤ ᱫᱟᱲᱮᱜ ᱜᱮ ᱡᱟᱹᱥᱛᱤ ᱠᱟᱭᱛᱮ ᱞᱟᱜᱟᱣ ᱵᱚᱱᱟ ᱪᱮᱫᱟᱜ ᱥᱮ ᱟᱵᱚ ᱫᱚ ᱠᱟᱹᱢᱤ ᱡᱚᱝ ᱦᱚᱲ ᱠᱟᱱᱟ ᱦᱚᱲᱢᱚ ᱫᱟᱲᱮ ᱛᱮᱵᱚᱱ ᱠᱟᱹᱢᱤ ᱨᱮᱦᱚᱸ ᱟᱵᱚ ᱫᱚ ᱠᱟᱹᱣᱰᱤ ᱟᱨᱡᱟᱣ ᱠᱟᱛᱮ ᱨᱮᱦᱚᱸ ᱢᱮᱱᱠᱷᱟᱱ ᱠᱷᱟᱱ ᱚᱱᱟ ᱠᱟᱹᱣᱰᱤ ᱫᱚ ᱫᱚᱦᱚ ᱵᱷᱟᱵᱮ ᱴᱷᱤᱠ ᱢᱚᱛᱚ ᱵᱮᱵᱚᱦᱟᱨ ᱵᱟᱵᱚᱱ ᱵᱟᱲᱟᱭᱟ ᱡᱮ ᱱᱚᱣᱟ ᱠᱟᱹᱣᱰᱤ ᱚᱠᱟᱨᱤᱧ ᱵᱮᱵᱚᱦᱟᱨ ᱞᱮᱠᱷᱟᱱ ᱜᱟᱱᱚᱜ-ᱟ ᱟᱨ ᱚᱠᱟᱨᱮ ᱵᱟᱹᱧ ᱵᱮᱵᱚᱦᱟᱨ ᱞᱮᱠᱷᱟᱱ ᱜᱟᱱᱚᱜ-ᱟ᱾ ᱟᱫᱚ ᱚᱱᱮ ᱡᱮ ᱚᱱᱟ ᱠᱟᱹᱣᱰᱤ ᱨᱮᱱᱟᱜ ᱵᱮᱵᱚᱦᱟᱨ ᱱᱚᱣᱟ ᱵᱮᱵᱚᱦᱟᱨ ᱠᱷᱟᱹᱛᱤᱨ ᱛᱮᱫᱚ ᱟᱵᱚ ᱟᱵᱚ ᱫᱚ ᱵᱩᱫᱷᱤ ᱫᱟᱲᱮ ᱞᱟᱜᱟᱣᱼᱟ ᱵᱚᱱᱟ᱾ ᱵᱮᱜᱚᱨ ᱫᱚ ᱚᱱᱟ ᱫᱚ ᱵᱟᱵᱚᱱ ᱯᱚᱨᱤᱪᱟᱞᱚᱱᱟ ᱫᱟᱲᱮᱭᱟᱜ-ᱟ ᱡᱮ ᱱᱚᱣᱟ ᱴᱟᱠᱟ ᱫᱚ ᱚᱠᱟᱨᱤᱧ ᱞᱟᱜᱟᱣᱟ᱾ ᱦᱚᱲᱢᱚ ᱫᱟᱲᱮ ᱛᱮᱫᱚ ᱵᱚᱱ ᱠᱟᱹᱢᱤ ᱠᱟᱛᱮᱜ ᱵᱚᱱ ᱟᱹᱜᱩ ᱫᱟᱲᱮᱭᱟᱜ-ᱟ᱾ ᱢᱮᱱᱠᱷᱟᱱ ᱚᱱᱟ ᱠᱟᱹᱣᱰᱤ ᱞᱟᱜᱟᱣ ᱠᱟᱛᱮ ᱡᱮ ᱟᱨᱦᱚ ᱚᱸᱰᱮ ᱠᱷᱚᱱ ᱟᱨᱦᱚ ᱠᱟᱹᱣᱰᱤᱧ ᱟᱨᱡᱟᱣᱟ ᱚᱱᱟ ᱡᱤᱱᱤᱥᱴᱟᱜ ᱟᱫᱚ ᱵᱟᱵᱚᱱ ᱫᱟᱲᱮᱭᱟᱜ-ᱟ ᱱᱚᱣᱟ ᱵᱩᱫᱽᱫᱷᱤ ᱫᱟᱲᱮ ᱡᱩᱫᱤ ᱵᱟᱭ ᱛᱟᱦᱮᱱ ᱛᱟᱵᱚᱱᱟ᱾ ᱟᱢ ᱪᱮᱫ ᱮᱢ ᱢᱚᱱᱮᱭᱮᱫᱟ ᱱᱚᱣᱟ ᱤᱫᱤ ᱠᱟᱛᱮᱫ
ᱦᱳᱭ ᱵᱚᱭᱦᱟ ᱡᱚᱛᱷᱟᱛ ᱮᱢ ᱞᱟᱹᱭ ᱠᱟᱫᱟ ᱤᱧᱟᱹᱜ ᱦᱚᱸ ᱱᱤᱭᱟᱹ ᱮᱠᱤ ᱢᱚᱛ ᱠᱟᱱᱟ ᱡᱮ ᱵᱩᱫᱽᱫᱷᱤ ᱫᱟᱲᱮ ᱫᱚ ᱞᱟᱹᱠᱛᱤ ᱠᱟᱱ ᱜᱮᱭᱟ ᱡᱟᱦᱟᱸ ᱛᱤᱱᱟᱹᱜ ᱜᱮ ᱦᱚᱲᱢᱚ ᱫᱟᱨᱮ ᱛᱟᱦᱮᱸ ᱞᱮᱠᱷᱟᱱ ᱫᱚ ᱵᱟᱝ ᱜᱟᱱᱚᱜ-ᱟ ᱠᱷᱟᱹᱞᱤ ᱵᱟᱨᱭᱟ ᱜᱮ ᱞᱟᱜᱟᱣ ᱦᱩᱭᱩᱜ-ᱟ
ᱟᱪᱪᱷᱟ ᱵᱮᱥ